ᱚ ᱦᱮᱞᱳ
ᱦᱮᱞᱳ
ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱦᱮᱞᱳ
ᱦᱮᱞᱳ
ᱟᱪᱪᱷᱟ ᱞᱟᱹᱭ ᱫᱟᱞᱤᱧ ᱟᱵᱤᱱ ᱠᱤ ᱦᱮᱴᱯᱷᱳᱱ ᱵᱤᱱ ᱞᱟᱜᱟᱣ ᱠᱟᱫᱟ
ᱦᱮᱸ
ᱦᱮᱰᱯᱷᱳᱱ ᱠᱷᱩᱞᱟᱹᱣ ᱵᱤᱱ ᱥᱮ ᱨᱚᱲ ᱴᱟᱜ ᱟᱹᱰᱤ ᱵᱷᱤᱛᱤᱨ ᱟᱸᱡᱚᱢ ᱚᱜ ᱠᱟᱱᱟ ᱟᱫᱚ ᱦᱚᱭᱛᱚ
ᱦᱮᱞᱳ ᱦᱮᱸ ᱟᱸᱡᱚᱢᱚᱜ ᱠᱟᱱᱟ
ᱴᱷᱤᱠ ᱴᱷᱤᱠ ᱴᱷᱤᱠ ᱟᱸᱡᱚᱢᱚᱜ ᱠᱟᱱ ᱜᱮᱭᱟ ᱛᱟᱵᱩ ᱛᱟᱦᱚᱞᱮ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ
ᱟᱪᱪᱷᱟ ᱟᱪᱪᱷᱟ ᱵᱟᱝ ᱱᱟᱯᱟᱭ ᱛᱟᱦᱮᱸ ᱞᱟᱹᱠᱛᱤ ᱠᱟᱱᱟ ᱚ ᱛᱟᱱᱤᱛ ᱫᱚ ᱚᱠᱟᱨᱮ ᱢᱮᱱᱟᱜ ᱵᱤᱱᱟ ᱚᱲᱟᱜ ᱨᱮᱜᱮ ᱥᱮ ᱵᱟᱭᱨᱮ ᱥᱮᱫ ᱵᱤᱱ ᱪᱟᱞᱟᱣ ᱟᱠᱟᱱᱟ
ᱵᱟᱝᱼᱟ ᱵᱟᱭᱨᱮ ᱥᱮᱫ ᱨᱮ
ᱟᱪᱪᱷᱟ ᱟᱪᱪᱷᱟ ᱛᱟᱦᱚᱞᱮ ᱟᱹᱰᱤ ᱫᱤᱱ ᱯᱚᱨᱮ ᱜᱟᱞᱢᱟᱨᱟᱣ ᱦᱩᱭᱱᱟ ᱟᱫᱚᱞᱤᱧ ᱢᱮᱱᱫᱟ ᱚᱲᱟᱜ ᱠᱚᱨᱮ ᱱᱟᱝᱠᱟ ᱯᱟᱞᱮᱫ
ᱦᱮᱸ ᱚᱲᱟᱜ ᱠᱚ ᱨᱮ ᱱᱟᱯᱟᱭ ᱵᱟᱲᱟ ᱜᱮ
ᱱᱮᱪᱷᱟ ᱛᱟᱨ ᱱᱮᱥ ᱫᱚ ᱵᱩᱨᱩ ᱵᱚᱸᱜᱟ ᱫᱚᱯᱮ ᱪᱟᱞᱟᱣ ᱞᱮᱱᱟ ᱥᱮ ᱵᱟᱝ
ᱵᱟᱝ ᱜᱮ ᱪᱟᱞᱟᱣ ᱵᱟᱝ ᱦᱩᱭ ᱟᱠᱟᱱᱟ
ᱚ ᱟᱪᱪᱷᱟ ᱟᱪᱪᱷᱟ ᱚᱱᱟ ᱛᱮᱞᱤᱧ ᱢᱮᱱ ᱫᱟᱞᱤᱧ ᱱᱮᱥ ᱫᱚ ᱟᱫᱚ ᱠᱷᱚᱵᱚᱨ ᱦᱚᱸ ᱵᱟᱝ ᱵᱤᱱ ᱠᱷᱚᱵᱚᱨ ᱞᱮᱫᱟ ᱯᱟᱪᱮᱜ ᱯᱮ ᱪᱟᱞᱟᱣ ᱮᱱ ᱵᱩᱨᱩ ᱵᱚᱸᱜᱟ ᱦᱮ ᱥᱮ
ᱪᱟᱞᱟᱣ ᱵᱟᱝ ᱦᱩᱭ ᱠᱟᱱᱟ ᱟᱵᱤᱱ ᱵᱤᱱ ᱪᱟᱞᱟᱣ ᱞᱤᱱᱟ
ᱵᱟᱝ ᱵᱟᱜ ᱪᱟᱞᱟᱣ ᱛᱚ ᱵᱟᱝ ᱦᱩᱭ ᱞᱮᱱᱟ ᱠᱟᱨᱚᱱ ᱫᱚ ᱚᱱᱠᱟ ᱮᱠᱷᱟᱱ ᱦᱚᱲ ᱠᱚᱦᱚᱸ ᱵᱟᱞᱤᱧ ᱧᱟᱢ ᱞᱮᱫ ᱠᱚᱣᱟ ᱟᱨ ᱟᱹᱞᱤᱧ ᱠᱷᱟᱱ ᱱᱚᱱᱛᱮ ᱵᱤᱨ ᱫᱤᱥᱚᱢ ᱦᱚᱲ ᱟᱫᱚ ᱟᱠᱷᱟᱱ ᱥᱟᱺᱜᱤᱧ ᱫᱚᱢᱟ ᱥᱟᱺᱜᱤᱧ ᱜᱮᱭᱟ ᱵᱟᱝᱜᱮ ᱦᱮᱸ ᱵᱟᱝ ᱦᱚᱸᱜᱼᱱᱟ ᱠᱟᱨᱚᱱ ᱛᱮ ᱟᱫᱚ ᱪᱟᱞᱟᱜ ᱫᱚ ᱵᱟᱝ ᱜᱟᱱ ᱞᱮᱱᱟ ᱦᱮᱸ ᱥᱮ ᱟᱨ ᱫᱚᱢᱮ ᱫᱟᱜ ᱠᱮᱫᱟᱭ ᱩᱱᱫᱚ ᱮᱠᱷᱟᱱ ᱦᱮᱸ ᱟᱸᱡᱚᱢ ᱟᱸᱡᱚᱢᱚᱜ ᱠᱟᱱᱟ ᱱᱤᱛᱚᱜ
ᱦᱮᱸ ᱟᱸᱡᱚᱢᱚᱜ ᱠᱟᱱᱟ
ᱪᱟᱞᱟᱣ ᱫᱚᱞᱤᱧ ᱪᱟᱞᱟᱣ ᱠᱚᱜᱼᱟ ᱵᱮᱯᱟᱨ ᱦᱩᱭᱩᱜ ᱠᱟᱱᱟ ᱫᱚᱢᱮ ᱪᱟᱞᱟᱣ ᱦᱚᱸ ᱵᱟᱝ ᱦᱩᱭ ᱞᱮᱱᱟ ᱦᱮᱸ
ᱟᱪᱪᱷᱟ
ᱵᱟᱠᱷᱟᱱ ᱢᱚᱱᱮ ᱦᱩᱭ ᱞᱮᱱ ᱛᱟᱦᱮᱸᱡ ᱡᱮ ᱵᱟ ᱩᱱ ᱦᱤᱞᱚᱜ ᱦᱳᱭᱳᱜᱼᱟ ᱮᱠᱷᱟᱱ ᱦᱮᱸ ᱥᱮ ᱪᱮᱫ ᱛᱟᱦᱞᱮ ᱟᱯᱮ ᱢᱟ ᱟᱯᱮ ᱫᱚ ᱛᱮ ᱵᱟᱯᱮ ᱪᱟᱞᱟᱣᱟ ᱛᱟᱯᱮ ᱫᱚ ᱢᱩᱨ ᱨᱮᱢ ᱯᱨᱟᱭ ᱞᱮᱠᱟ ᱯᱮ ᱪᱟᱞᱟᱜ ᱛᱟᱵᱚᱱ ᱜᱮᱫᱚ
ᱦᱮᱸ ᱱᱤᱭᱟᱹ ᱵᱟᱨ ᱠᱟᱹᱴᱤᱡ ᱚᱥᱩᱵᱤᱫᱟ ᱛᱟᱦᱮᱸ ᱠᱟᱱᱟ ᱤᱱᱟᱛᱮ ᱵᱟᱞᱮ ᱪᱟᱞᱟᱣ ᱫᱟᱲᱮ ᱠᱟᱣᱫᱟ
ᱚ ᱟᱪᱪᱷᱟ ᱟᱪᱪᱷᱟ ᱟᱪᱪᱷᱟ ᱴᱷᱤᱠ ᱴᱷᱤᱠ ᱴᱷᱤᱠ ᱟᱸᱡᱚᱢ ᱫᱟᱞᱤᱧ ᱥᱮ ᱱᱤᱭᱟᱹ ᱫᱷᱟᱣ ᱫᱚᱢᱮ ᱠᱚ ᱪᱟᱠ ᱞᱮᱫᱟ ᱢᱚᱵᱟᱭᱤᱞ ᱠᱚᱨᱮᱞᱤᱧ ᱧᱮᱞ ᱾ ᱫᱟ ᱦᱮ ᱵᱟᱝ ᱾
ᱦᱩᱸ ᱾
ᱟᱹᱞᱤᱧ ᱫᱚ ᱟᱵᱤᱱ ᱵᱤᱱ ᱵᱟᱜᱟᱣ ᱠᱟᱱᱟ ᱢᱤᱫ ᱫᱷᱟᱣ ᱜᱟᱱ
ᱦᱮᱸ ᱧᱮᱞ ᱟᱠᱟᱜ ᱜᱮᱭᱟᱞᱤᱧ ᱪᱟᱞᱟᱣ ᱠᱟᱱ ᱜᱮᱭᱟᱞᱤᱧ
ᱟᱪᱪᱷᱟ ᱟᱪᱪᱷᱟ ᱟᱪᱪᱷᱟ ᱚ ᱟᱨ ᱡᱩᱫᱤ ᱚᱱᱟ ᱵᱩᱨᱩ ᱤᱫᱤ ᱠᱟᱛᱮᱫ ᱠᱟᱹᱡ ᱵᱮᱱ ᱞᱟᱹᱭ ᱠᱮᱭᱟ ᱮᱸᱰᱮ ᱠᱷᱟᱱ ᱱᱟᱜ ᱵᱷᱟᱭᱮ ᱠᱚᱜ ᱠᱮᱫᱚ ᱢᱟᱱᱮ ᱚᱠᱟᱞᱮᱠᱟ ᱛᱤᱱ ᱫᱤᱱ ᱠᱚ ᱛᱤᱱ ᱫᱤᱱ ᱠᱚ ᱯᱚᱨᱚᱵᱟ ᱚᱸᱰᱮ ᱫᱚ ᱢᱟᱱᱮ ᱵᱩᱨᱩ ᱵᱚᱸᱜᱟ ᱫᱚ ᱛᱤᱱ ᱫᱤᱱ ᱦᱳᱭᱳᱜᱼᱟ
ᱟᱹᱞᱤᱧ ᱫᱚ ᱦᱟᱸᱜ ᱠᱷᱟᱱ ᱵᱟᱨᱫᱤᱱ ᱞᱤᱧ ᱵᱟᱲᱟᱭᱟ ᱛᱚ ᱵᱟᱨ ᱫᱤᱱ ᱦᱳᱭᱳᱜᱼᱟ ᱢᱤᱫ ᱫᱤᱱ ᱯᱩᱡᱟᱹ ᱦᱩᱭᱳᱜᱼᱟ ᱛᱟᱨ ᱫᱚᱥᱟᱨ ᱦᱤᱞᱚᱜ ᱧᱮᱞ ᱠᱚ ᱪᱟᱞᱟᱜᱼᱟ
ᱟᱪᱪᱷᱟ ᱟᱪᱪᱷᱟ ᱟᱪᱪᱷᱟ ᱟᱪᱪᱷᱟ ᱚ
ᱟᱫᱚ ᱠᱷᱟᱱ ᱫᱚ ᱡᱤᱦᱟᱹ-ᱡᱤᱦᱟᱹᱞᱳᱜ ᱠᱷᱟᱱ ᱤᱭᱟᱹ ᱦᱩᱭᱩᱜ ᱠᱷᱟᱱ ᱫᱚ ᱢᱟᱱᱮ ᱯᱳᱭᱞᱳ ᱫᱤᱱ ᱦᱤᱞᱳ ᱫᱚ ᱯᱩᱡᱟᱹ ᱦᱩᱭᱩᱜᱼᱟ ᱥᱮ ᱪᱮᱫ?
ᱦᱩᱸ ᱯᱩᱭᱞᱳ ᱫᱤᱱ ᱯᱩᱡᱟᱹ ᱦᱩᱭᱩᱜᱼᱟ ᱛᱟ ᱯᱚᱨᱮᱨ ᱫᱤᱱ ᱫᱚ ᱧᱮᱞ ᱠᱚ ᱪᱟᱞᱟᱜᱼᱟ ᱾
ᱚ ᱟᱪᱪᱷᱟ ᱟᱪᱪᱷᱟ ᱾ ᱟᱫᱚ ᱞᱟᱹᱭ ᱫᱟᱞᱤᱧ ᱧᱮᱞ ᱛᱮᱦᱚᱸ ᱪᱮᱫ ᱠᱚ ᱢᱮᱱᱟᱜᱼᱟ ᱚᱸᱰᱮ ᱫᱚ ᱢᱟᱱᱮ ᱧᱮᱞ ᱫᱚ ᱦᱚᱲ ᱦᱮᱸ ᱟᱸᱡᱚᱢ ᱜᱮ ᱠᱚᱞᱤᱧ ᱧᱮᱞ ᱠᱚ ᱪᱟᱞᱟᱜᱼᱟ ᱟᱫᱚ ᱧᱮᱞ ᱛᱮᱱᱟᱜ ᱫᱚ ᱪᱮᱫ ᱠᱚ ᱢᱮᱱᱟᱜᱼᱟ ᱚᱸᱰᱮ ᱫᱚ ᱚᱱᱠᱟ ᱫᱚ?
ᱧᱮᱞ ᱛᱮᱱᱟᱜ ᱫᱚ ᱵᱩᱨᱩ ᱜᱮ ᱾
ᱦᱩᱸ ᱟᱪᱪᱷᱟ ᱚᱱᱟ ᱢᱟᱱᱮ ᱢᱟᱱᱮ ᱚᱱᱟᱜᱮ ᱢᱮᱱᱟᱜᱼᱟ?
ᱦᱮᱸ ᱚᱱᱟᱜᱮ ᱾
ᱟᱫᱚᱢ ᱵᱟᱡ ᱢᱟᱱᱮ ᱡᱟᱦᱟᱸ ᱨᱮᱞᱤᱧ ᱧᱮᱞ ᱟᱠᱟᱫ ᱠᱚᱣᱟ ᱟᱠᱷᱲᱟᱭ ᱟᱠᱚ ᱟᱫᱚ ᱟᱠᱷᱲᱟ ᱫᱚ ᱚᱸᱰᱮ ᱜᱮ ᱦᱩᱭᱩᱜ ᱠᱟᱱᱟ ᱥᱮ ᱚᱸᱰᱮ ᱠᱷᱚᱱ ᱫᱚ
ᱵᱟᱝ ᱵᱟᱝ ᱚᱸᱰᱮ ᱠᱷᱚᱱᱟᱜ ᱫᱚ ᱠᱟᱹᱴᱤᱡ ᱪᱟᱞᱟᱣ ᱦᱩᱭᱩᱜᱼᱟ ᱾ ᱚᱸᱰᱮ ᱠᱷᱚᱱᱟᱜ ᱫᱚ ᱠᱟᱹᱴᱤᱡ ᱥᱟᱺᱜᱤᱧ ᱧᱚᱜ ᱜᱮ ᱪᱟᱞᱟᱣ ᱦᱩᱭᱩᱜᱼᱟ ᱾
ᱟᱪᱪᱷᱟ ᱟᱪᱪᱷᱟ ᱟᱪᱪᱷᱟ ᱟᱪᱪᱷᱟ ᱚ ᱾
ᱚᱱᱟ ᱫᱚ ᱠᱷᱟᱱ ᱚᱠᱟ ᱡᱟᱭᱜᱟ ᱚᱠᱟ ᱡᱟᱭᱜᱟ ᱠᱟᱱᱟ ᱡᱟᱦᱟᱸ ᱠᱷᱟᱱ ᱡᱟᱦᱟᱸ ᱡᱟᱭᱜᱟ ᱨᱮ ᱱᱚᱣᱟ ᱤᱭᱟᱹ ᱦᱩᱭᱩᱜ ᱠᱟᱱ ᱫᱚ ᱟᱠᱷᱲᱟᱭ ᱮᱫ ᱫᱚᱠᱚ ᱞᱟᱹᱭ ᱫᱟᱲᱮᱭᱟ-ᱵᱤᱱ? ᱪᱮᱫ ᱫᱚ ᱧᱤᱛᱩᱢ?
ᱟᱪᱪᱷᱟ ᱚᱱᱟ ᱫᱚ ᱦᱮᱸ ᱹ-ᱯᱟᱲᱟᱜᱷᱟᱴ ᱠᱚ ᱢᱮᱛᱟᱜᱼᱟ ᱾
ᱚ ᱟᱪᱪᱷᱟ ᱟᱪᱪᱷᱟ ᱟᱪᱪᱷᱟ ᱾ ᱛᱟᱞᱮ ᱛᱚ ᱚᱸᱰᱮ ᱫᱚ ᱵᱷᱟᱹᱜᱤ ᱡᱟᱭᱜᱟ ᱚᱸᱰᱮ ᱢᱟ ᱾
ᱦᱮᱸ ᱵᱷᱟᱜᱮ ᱜᱮ ᱦᱩᱭᱩᱜ ᱾
ᱟᱫᱚ ᱦᱚᱸᱜᱼᱚᱭ ᱞᱤᱧ ᱟᱸᱡᱚᱢ ᱟᱠᱟᱫᱟ ᱢᱟᱱᱮ ᱟᱹᱰᱤ ᱜᱟᱱ ᱟᱹᱞᱤᱧ-ᱞᱤᱧ ᱟᱞᱤᱧ ᱚᱱᱠᱟ ᱠᱤᱪᱷᱩ ᱛᱚᱜᱮᱞᱤᱧ ᱵᱟᱜᱟᱣ ᱵᱟᱲᱟ ᱟᱠᱟᱱᱟ ᱛᱚ ᱧᱮᱞ ᱟᱠᱟᱫ ᱠᱚᱣᱟᱞᱤᱧ ᱢᱟᱱᱮ ᱵᱟᱻ-ᱟᱸᱡᱚᱢ ᱛᱚᱵᱮ ᱞᱤᱧ ᱥᱮ ᱪᱮᱫ ᱵᱟᱥᱟ ᱠᱟᱛᱮ ᱠᱚ ᱛᱟᱦᱮᱱᱟ ᱛᱟᱦᱚᱞᱮ ᱚᱱᱠᱟ ᱥᱟᱹᱨᱤ ᱜᱮ ᱚᱱᱟ ᱥᱟᱹᱨᱤ ᱜᱮ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ ᱚᱸᱰᱮ?
ᱥᱟᱺᱜᱤᱧ ᱥᱟᱺᱜᱤᱧ ᱦᱚᱲ ᱫᱚᱠᱚ ᱦᱤᱡᱩᱜ ᱜᱮᱭᱟ ᱾ ᱛᱚ ᱛᱟᱦᱮᱱᱟᱠᱚ ᱥᱮ ᱵᱟᱝ ᱚᱱᱟ ᱫᱚ ᱦᱟᱸᱜ ᱠᱷᱟᱱ ᱵᱟᱹᱞᱤᱧ ᱞᱟᱹᱭ ᱫᱟᱲᱮᱜ ᱠᱟᱱᱟ ᱾
ᱟᱪᱪᱷᱟ ᱟᱪᱪᱷᱟ ᱢᱮᱱ ᱪᱩᱭ ᱫᱟᱞᱤᱧ ᱟᱹᱞᱤᱧ ᱡᱟᱦᱟᱸᱭ ᱡᱮᱢᱚᱱ ᱵᱚᱲᱚ ᱵᱚᱲᱚ ᱵᱟᱥᱛᱮ ᱴᱩᱨᱤᱥᱴ ᱵᱟᱥ ᱠᱚᱛᱮ ᱦᱚᱲ ᱠᱚᱠᱚ ᱦᱤᱡᱩᱜ ᱜᱮᱭᱟ ᱾ ᱚᱱᱠᱟ ᱠᱚ ᱦᱤᱡᱩᱜ ᱜᱮᱭᱟ?
ᱚᱱᱠᱟ ᱫᱚ ᱧᱮᱞ ᱵᱟᱝ ᱦᱩᱭ ᱠᱟᱱᱟ ᱛᱚ ᱵᱟᱥ ᱠᱚᱛᱮ ᱫᱚ ᱾
ᱚ ᱟᱪᱪᱷᱟ ᱟᱪᱪᱷᱟ ᱟᱪᱷᱟ ᱾ ᱢᱟᱱᱮ ᱞᱟᱹᱭ ᱜᱟᱱᱚᱜᱼᱟ ᱡᱮ ᱥᱩᱨ-ᱥᱩᱯᱩᱨ ᱦᱚᱲ ᱜᱮ ᱡᱟᱦᱟᱸᱭ ᱠᱚ ᱠᱟᱱᱟ ᱠᱚ ᱩᱱᱠᱩ ᱜᱮ ᱧᱮᱞ ᱛᱚ ᱵᱟᱜ-ᱟ ᱥᱮ ᱪᱮᱫ?
ᱥᱩᱨ ᱥᱩᱯᱩᱨ ᱫᱚ ᱵᱟᱝ ᱥᱟᱺᱜᱤᱧ ᱠᱷᱚᱱ ᱦᱚᱸᱠᱚ ᱦᱤᱡᱩᱜ ᱜᱮᱭᱟ ᱜᱟᱹᱰᱤ ᱠᱚᱛᱮ, ᱵᱟᱥ ᱛᱮᱫ ᱫᱚ ᱦ ᱟᱸᱜ ᱠᱷᱟᱱ ᱧᱮᱞ ᱵᱟᱝ ᱦᱩᱭ ᱠᱟᱱᱟ ᱛᱚ ᱠᱟᱪ ᱛᱟᱦᱮᱸᱜ
ᱚ ᱟᱪᱪᱷᱟ ᱟᱪᱪᱷᱟ ᱟᱪᱪᱷᱟ ᱾ ᱦᱮᱸ ᱠᱟᱛᱷᱟ ᱠᱟᱱ ᱜᱮᱭᱟ ᱟᱫᱚ ᱥᱩᱨ ᱥᱩᱯᱩᱨ ᱨᱮᱱ ᱫᱚ ᱚᱱᱟ ᱠᱚᱫᱚ ᱠᱚ ᱪᱟᱞᱟᱜᱼᱟ ᱟᱨ ᱢᱤᱫᱴᱮᱱ ᱠᱟᱛᱷᱟ ᱦᱩᱭᱩᱜ ᱠᱟᱱᱟ ᱥᱟᱺᱜᱤᱧ ᱨᱮ ᱦᱚᱠᱚ ᱪᱟᱞᱟᱜ ᱨᱮᱦᱚᱸ ᱟᱫᱚ ᱵᱟᱠᱷᱟᱱ ᱛᱟᱦᱮ ᱛᱟᱦᱮᱸᱱ ᱞᱟᱹᱜᱤᱫ ᱫᱚ ᱦᱳᱭ ᱛᱚ ᱵᱟᱝ ᱠᱷᱟᱡ ᱵᱟᱝ ᱾
ᱦᱳᱭ ᱦᱳᱭ ᱾
ᱟᱫᱚ ᱵᱟ-ᱟᱸᱡᱚᱢ ᱠᱟᱫ ᱛᱟᱦᱮᱱᱤᱧ ᱥᱮᱪᱤ ᱚᱱᱟ ᱥᱟᱹ-ᱤ-ᱥᱤᱸᱲᱤ ᱠᱚᱠᱚ ᱛᱮᱭᱟᱨ ᱠᱟᱫᱟ ᱥᱟᱹᱨᱤ ᱥᱮ ᱚᱱᱠᱟ ᱞᱟᱦᱟ ᱞᱮᱠᱟ ᱜᱮ ᱢᱮᱱᱟᱜ ᱟᱠᱟᱫᱟ?
ᱦᱮᱸ ᱟᱞᱤᱧ ᱦᱚᱸ ᱱᱤᱭᱟᱹ ᱵᱟᱨ ᱫᱚ ᱦᱟᱜ ᱠᱷᱟᱱ ᱵᱟᱞᱤᱧ ᱪᱟᱞᱟᱣ ᱟᱠᱟᱱᱟ ᱛᱚ ᱦᱚᱲᱟᱜ ᱢᱚᱪᱲ ᱠᱷᱚᱱᱟᱜ ᱜᱮ ᱟᱸᱡᱚᱢ ᱞᱟ. ᱭ ᱟᱞᱤᱧ ᱪᱮ ᱵᱮᱱᱟᱣ ᱠᱟᱫᱟ ᱠᱚ ᱚᱱᱟ ᱯᱩᱨᱟᱹᱣ ᱫᱚ ᱵᱟᱝ ᱵᱷᱟᱵᱽ ᱠᱚ ᱵᱮᱱᱟᱣ ᱟᱠᱟᱫᱟ ᱚᱨᱫᱷᱮᱠ
ᱚᱻ ᱟᱪᱷᱟ ᱟᱪᱷᱟ ᱟᱪᱷᱟ ᱟᱫᱚ ᱯᱩᱨᱟᱹ ᱛᱚ ᱳ ᱡᱷᱚᱭ ᱱᱤᱜ ᱠᱷᱟᱱ ᱟᱹᱰᱤ ᱜᱮ ᱩᱥᱩᱞᱼᱟ ᱡᱟᱱᱤᱜ ᱠᱷᱟᱱ ᱦᱮᱸ ᱵᱟᱝ?
ᱦᱳᱭ ᱩᱥᱩᱞ ᱧᱚᱜ ᱜᱮᱭᱟ ᱛᱚ ᱵᱟᱠᱚ ᱵᱮᱱᱟᱣ ᱠᱚ ᱫᱟᱲᱮ ᱠᱟᱣᱫᱟ ᱾
ᱴᱷᱤᱠ ᱴᱷᱤᱠ ᱴᱷᱤᱠ ᱴᱷᱤᱠ ᱴᱷᱤᱠ ᱟᱫᱚᱞᱤᱧ ᱢᱮᱱᱫᱟ ᱡᱮᱢᱚᱱ ᱱᱚᱜᱼᱚᱭ ᱡᱮᱢᱚᱱ ᱟᱨ ᱛᱟᱦᱞᱮ ᱫᱚᱠᱟᱱ ᱚᱠᱟ ᱴᱷᱮᱱ ᱠᱚ ᱫᱚᱦᱚᱭ ᱮᱫᱟ ᱞᱟᱛᱟᱨ ᱨᱮ ᱥᱮ ᱪᱮᱛᱟᱱ ᱨᱮᱠᱚ ᱫᱚᱠᱟᱱ ᱮᱫᱟ?
ᱚᱸ ᱦᱮᱸ ᱫᱚᱠᱟᱱ ᱫᱚ ᱞᱟᱛᱟᱨ ᱨᱮᱜᱮ ᱛᱟᱦᱮᱱ ᱜᱮᱭᱟ ᱵᱮᱥᱤ ᱫᱚ ᱾ ᱪᱮᱛᱟᱱ ᱨᱮᱦᱚᱸ ᱢᱤᱫᱴᱟᱝ ᱵᱟᱨᱮ ᱫᱚᱠᱟᱱ ᱫᱚᱠᱟᱱ ᱛᱟᱦᱮᱱ ᱜᱮ ᱡᱮᱢᱚᱱ ᱫᱟᱜ ᱨᱮᱱᱟᱜ ᱫᱚᱠᱟᱱ ᱦᱟᱱᱟ-ᱱᱟᱣᱟ ᱡᱚᱢ ᱡᱤᱱᱤᱥ ᱾
ᱚ ᱟᱪᱪᱷᱟ ᱟᱪᱪᱷᱟ ᱟᱪᱪᱷᱟ ᱾ ᱛᱟᱦᱞᱮ ᱚᱱᱟ ᱠᱚ ᱫᱚᱠᱟᱱ ᱮ ᱠᱷᱟᱱ ᱢᱮᱱᱟᱜ ᱟᱠᱟᱫᱟ ᱦᱮᱸ ᱵᱟᱝ?
ᱦᱳᱭ ᱦᱳᱭ ᱾
ᱟᱫᱚ ᱪᱮᱛᱟᱱ ᱨᱮᱫᱚ ᱡᱮᱢᱚᱱ ᱪᱮᱛᱟᱱ ᱨᱮᱫᱚ ᱚᱠᱟ ᱞᱮᱠᱟᱱ ᱡᱚᱢᱟᱜ ᱫᱚ ᱜᱚ ᱫᱚᱠᱟᱱᱮᱫ ᱛᱟᱵᱚᱱᱟ ᱠᱟᱨᱚᱱ ᱫᱚ ᱪᱮᱛᱟᱱ ᱨᱮ ᱟᱞᱤᱧ ᱟᱸᱡᱚᱢ ᱟᱫᱚ ᱵᱷᱟᱜᱮ ᱜᱮ ᱪᱮᱫ ᱵᱷᱟᱜᱮ ᱜᱮ ᱪᱮᱫ ᱛᱟᱦᱮᱱᱟ ᱛᱟᱦᱚᱞᱮ ᱫᱚ ᱪᱮᱛᱟᱱ ᱨᱮᱫᱚ ᱦᱚᱭᱛᱚ ᱚᱱᱟᱠᱚ ᱡᱚᱢ ᱫᱚ ᱪ ᱡᱚᱢ ᱫᱚ ᱦᱚᱭᱛᱚ ᱞᱟᱛᱟᱨ ᱨᱮ ᱡᱟᱦᱟᱸ ᱡᱚᱢ ᱠᱚ ᱧᱟᱢᱚᱜ ᱠᱟᱱᱟ ᱪᱮᱛᱟᱱ ᱨᱮᱫᱚ ᱚᱱᱟ ᱠᱚᱫᱚ ᱵᱟᱝ ᱧᱟᱢᱚᱜ ᱠᱟᱱᱟ
ᱦᱮᱸ ᱪᱮᱛᱟᱱ ᱨᱮ ᱧᱟᱢᱚᱜᱼᱟ ᱧᱟᱢ ᱫᱚ ᱵᱟᱝ ᱛᱚ ᱵᱟᱝ ᱧᱟᱢᱚᱜᱼᱟ ᱮᱢᱱᱤ ᱡᱚᱢ ᱞᱟᱹᱜᱤᱫ ᱫᱟᱠᱟ ᱠᱚᱫᱚ ᱦᱚᱳᱭᱛᱚ ᱵᱟᱝ ᱨᱮᱦᱚᱸ ᱮᱢᱱᱤ ᱡᱚᱢ ᱞᱟᱹᱜᱤᱫ
ᱟᱪᱷᱟ ᱟᱪᱷᱟ ᱟᱪᱷᱟ ᱟᱪᱷᱟ ᱢᱟᱱᱮ ᱡᱚᱢ ᱫᱚ ᱧᱟᱢᱚᱜᱼᱟ ᱢᱮᱱᱠᱷᱟᱱ ᱦᱚᱳᱭᱛᱚ ᱚᱱᱠᱟᱱᱟᱜ ᱫᱚ ᱵᱟᱝ ᱦᱮᱸ ᱵᱟᱝ
ᱦᱳᱭ ᱦᱳᱭ
ᱴᱷᱤᱠ ᱴᱷᱤᱠ ᱴᱷᱤᱠ ᱴᱷᱤᱠ ᱟᱫᱚ ᱡᱮᱢᱚᱱ ᱱᱚᱜᱚᱭ ᱡᱮᱢᱚᱱ ᱛᱟᱦᱚᱞᱮ ᱫᱟᱜ ᱫᱟᱜ ᱠᱚᱫᱚ ᱪᱮᱛᱟᱱ ᱨᱮ ᱚᱱᱠᱟ ᱵᱮᱵᱚᱥᱛᱷᱟ ᱢᱮᱱᱟᱜᱼᱟ ᱥᱮ ᱚᱱᱟ ᱠᱤᱨᱤᱧ ᱦᱩᱭᱩᱜᱼᱟ
ᱫᱟᱜ ᱵᱮᱵᱚᱥᱛᱷᱟ ᱫᱚ ᱵᱟᱝ ᱚᱱᱟ ᱫᱚ ᱠᱤᱨᱤᱧ ᱜᱮ ᱞᱟᱜᱟᱜᱼᱟ
ᱟᱪᱷᱟ ᱛᱟᱦᱚᱞᱮ ᱛᱚ ᱫᱟᱜ ᱦᱚᱸᱠᱚ ᱟᱠᱷᱨᱤᱧ ᱜᱮᱭᱟ ᱟᱥᱟ ᱠᱚᱨᱮ
ᱦᱮᱸ ᱫᱟᱜ ᱦᱚᱸ ᱟᱠᱷᱨᱤᱧ ᱫᱟᱜ ᱜᱮᱛᱟ ᱠᱚ
ᱚ ᱟᱪᱷᱟ ᱟᱪᱷᱟ ᱟᱪᱷᱟ ᱵᱟᱝ ᱛᱟᱦᱚᱞᱮ ᱡᱩᱫᱤ ᱡᱟᱦᱟᱸᱭ ᱡᱩᱫᱤ ᱡᱟᱦᱟᱸᱭ ᱯᱳᱭᱞᱳ ᱵᱟᱜᱟᱼᱟ ᱟᱵᱤᱱ ᱪᱮᱫ ᱵᱤᱱ ᱪᱮᱫ ᱵᱤᱱ ᱞᱟᱹᱭᱟ ᱡᱮ ᱩᱱᱤ ᱪᱮᱫ ᱠᱚ ᱩᱱᱠᱩ ᱪᱮᱫ ᱠᱚ ᱤᱫᱤ ᱤᱫᱤ ᱫᱚᱨᱠᱟᱨ ᱠᱟᱱ ᱛᱟᱠᱚᱣᱟ ᱚᱸᱰᱮ ᱪᱟᱞᱟᱣ ᱞᱟᱹᱜᱤᱫ ᱛᱮᱫᱚ ᱥᱟᱹᱛ ᱥᱟᱯᱲᱟᱣ ᱠᱟᱛᱮᱫ
ᱪᱟᱞᱟᱣ ᱞᱟᱹᱜᱤᱫ ᱛᱚ ᱫᱟᱜ ᱫᱚ ᱤᱫᱤᱜᱮ ᱞᱟᱜᱟᱜᱼᱟ ᱟᱨ ᱡᱮᱦᱮᱛᱩ ᱵᱩᱨᱩ ᱵᱚᱸᱜᱟ ᱫᱚ ᱫᱟᱜ ᱫᱤᱱ ᱦᱩᱭᱩᱜ ᱠᱟᱱᱟ ᱛᱚ ᱟᱥᱟᱲ ᱵᱚᱸᱜᱟ ᱫᱤᱱ ᱛᱟᱦᱞᱮ ᱪᱷᱟᱛᱟ ᱟᱫᱚ ᱩᱢᱩᱞ ᱞᱟᱹᱜᱤᱫ ᱛᱮ ᱡᱟᱜᱮ ᱞᱟᱜᱟᱜᱼᱟ ᱟᱨ ᱡᱚᱢᱟᱜ ᱠᱚ
ᱦᱩ ᱟᱪᱷᱟ ᱟᱪᱷᱟ ᱟᱪᱷᱟ ᱢᱟᱱᱮ ᱮᱸᱰᱮᱠᱷᱟᱱ ᱱᱚᱣᱟ ᱠᱚ ᱱᱚᱣᱟ ᱠᱚ ᱦᱩ ᱟᱠᱟᱱ ᱥᱮ ᱱᱚᱣᱟ ᱡᱚᱢ ᱧᱩ ᱠᱚ ᱤᱫᱤ ᱦᱩᱭᱠᱟᱱ ᱥᱮ ᱮᱸᱰᱮᱠᱷᱟᱱ ᱜᱮ ᱡᱚᱛᱚ ᱠᱤᱪᱷᱩ ᱴᱷᱤᱠᱚᱜᱼᱟ ᱦᱮᱸ ᱵᱟᱝ
ᱦᱳᱭ
ᱮᱠᱫᱚᱢ ᱥᱟᱹᱨᱤ ᱠᱟᱛᱷᱟ ᱠᱟᱱᱟ ᱠᱟᱨᱚᱱ ᱫᱚ ᱫᱟᱜ ᱫᱤᱱ ᱠᱟᱱᱟ ᱛᱚ ᱛᱟᱦᱚᱞᱮ ᱟᱨ ᱵᱩᱨᱩ ᱵᱚᱸᱜᱟ ᱨᱮᱫᱚᱭ ᱫᱟᱜ ᱜᱮᱭᱟ ᱱᱚᱣᱟ ᱫᱚ ᱮᱠᱫᱚᱢ ᱥᱟᱹᱨᱤ ᱠᱟᱛᱷᱟ
ᱦᱮᱸ
ᱟᱞᱤᱧ ᱱᱚᱜᱚᱭ ᱛᱚ ᱯᱨᱚᱛᱮᱠ ᱵᱟᱨᱞᱤᱧ ᱵᱷᱤᱰᱭᱳ ᱠᱚᱨᱮ ᱦᱚᱸᱞᱤᱧ ᱧᱮᱞ ᱵᱟᱲᱟᱭᱟ ᱡᱮ ᱵᱩᱨᱩ ᱵᱚᱸᱜᱟ ᱵᱩᱨᱩ ᱡᱮᱦᱤᱞᱳᱜ ᱵᱩᱨᱩ ᱵᱚᱸᱜᱟ ᱠᱟᱱᱟ ᱩᱱ ᱫᱚ ᱦᱚᱭ ᱛᱚ ᱦᱚᱭᱛᱚ ᱵᱟᱨ ᱫᱤᱱ ᱜᱮ ᱫᱟᱜ ᱮᱫᱟ ᱵᱟᱠᱷᱟᱱ ᱢᱤᱫ ᱫᱚ ᱫᱟᱜᱮᱜ ᱜᱮᱭᱟᱭ ᱦᱮᱸ ᱵᱟᱝ
ᱦᱳᱭ
ᱦᱮᱸ ᱴᱷᱤᱠ ᱴᱷᱤᱠ ᱟᱫᱚᱞᱤᱧ ᱟᱸᱡᱚᱢ ᱠᱟᱫᱟ ᱪᱮᱫ ᱵᱩᱨᱩ ᱵᱚᱸᱜᱟ ᱨᱮᱫᱚ ᱱᱚᱜᱼᱚᱭ ᱡᱮᱢᱚᱱ ᱛᱟᱲᱟᱢ ᱵᱟᱲᱟ ᱞᱟᱹᱜᱤᱫ ᱦᱚᱸ ᱡᱩᱛᱟᱹ ᱥᱟᱵ ᱛᱟᱲᱟᱢ ᱵᱟᱲᱟ ᱦᱩᱭᱩᱜᱼᱟ ᱚᱱᱟ ᱫᱚ ᱥᱟᱹᱨᱤᱜᱮ
ᱦᱚᱸ ᱫᱟᱜ ᱞᱮᱠᱷᱟᱱᱮᱛᱚ ᱟᱜ ᱞᱚᱥᱚᱫᱚᱜᱼᱟ ᱮᱠᱮᱱ ᱡᱟᱸᱜᱟ ᱛᱮᱫᱚ ᱦᱟᱸᱜ ᱠᱟᱹᱢᱤ ᱵᱟᱝ ᱜᱟᱱᱚᱜᱼᱟ
ᱟᱪᱪᱷᱟ ᱟᱪᱷᱟ ᱟᱪᱷᱟ ᱵᱟ ᱟᱹᱰᱤ ᱢᱚᱡᱽ ᱦᱮ ᱵᱟᱝ ᱦᱮᱸ ᱟᱨ ᱱᱚᱣᱟ ᱡᱮᱢᱚᱱ ᱥᱟᱶᱛᱟ ᱨᱮᱱᱟᱜ ᱱᱚᱣᱟ ᱡᱟᱦᱟᱸ ᱛᱩᱢᱫᱟᱜ ᱴᱟᱢᱟᱠ ᱵᱟ ᱱᱚᱝᱠᱟᱱᱟᱜ ᱟᱵᱚᱣᱟᱜ ᱡᱟᱦᱟᱸ ᱞᱟᱠᱪᱟᱨ ᱠᱚᱨᱮᱱᱟᱜ ᱡᱤᱱᱤᱥ ᱛᱤᱨᱭᱳ ᱵᱟᱱᱟᱢ ᱛᱚ ᱱᱚᱣᱟ ᱠᱚᱦᱚᱸ ᱤᱧᱢᱟ ᱨᱩᱥᱤᱠᱟ ᱦᱚᱲ ᱮᱠᱷᱟᱱᱤᱧ ᱦᱟᱛᱟᱣ ᱟᱠᱟᱫ ᱜᱮᱭᱟ
ᱚ ᱧᱟᱢᱚᱜᱼᱟ ᱡᱮᱢᱚᱱ ᱴᱟᱢᱟᱠ ᱛᱩᱢᱫᱟᱜ ᱠᱚᱫᱚ ᱚᱱᱠᱟ ᱧᱮᱞ ᱫᱚ ᱵᱟᱝ ᱦᱩᱭ ᱟᱠᱟᱱᱟ ᱛᱤᱨᱭᱳ ᱠᱚᱫᱚ ᱦᱳᱭᱛᱚ ᱧᱟᱢᱚᱜᱼᱟ
ᱟᱪᱷᱟ ᱟᱪᱷᱟ ᱪᱷᱟ ᱡᱟᱦᱟᱸ ᱛᱤᱨᱭᱳ ᱵᱟᱱᱟᱢ ᱠᱚ ᱦᱮᱸ ᱵᱟᱝ
ᱦᱳᱭ ᱦᱳᱭ
ᱢᱚᱡᱽ ᱠᱟᱨᱚᱱ ᱫᱚ ᱚᱱᱟ ᱠᱚᱜᱮ ᱛᱚ ᱫᱚᱨᱠᱟᱨᱼᱟ ᱟᱹᱞᱤᱧ ᱞᱤᱧ ᱢᱮᱱᱟ ᱛᱮᱦᱤᱧ ᱦᱚᱭᱛᱳ ᱫᱤᱱ ᱫᱤᱱᱛᱮ ᱥᱟᱶᱛᱟ ᱥᱟᱶᱛᱟ ᱠᱷᱚᱱᱟᱜ ᱛᱤᱨᱭᱳ ᱵᱟᱱᱟᱢ ᱵᱟᱝ‌ ᱵᱚᱱ ᱵᱮᱵᱚᱦᱟᱨᱮᱫ ᱨᱮᱦᱚ ᱦᱳᱭᱛᱳ ᱟᱹᱞᱤᱧ ᱦᱚᱞᱤᱧ ᱢᱚᱱᱮᱭᱟ ᱡᱮ ᱱᱚᱣᱟ ᱠᱚᱦᱚᱸ ᱥᱟᱵ ᱫᱚᱦᱚ ᱫᱚᱨᱠᱟᱨ ᱠᱟᱱ ᱛᱟᱵᱚᱱᱟ ᱦᱮᱸ ᱵᱟᱝ?
ᱦᱳᱸᱭ
ᱴᱷᱤᱠ ᱴᱷᱤᱠ ᱛᱟᱦᱚᱞᱮ ᱟᱹᱵᱤᱱ ᱫᱚ ᱛᱤᱱ ᱫᱷᱟᱣ ᱵᱮᱱ ᱪᱟᱞᱟᱣᱟ ᱱᱚᱣᱟ ᱵᱩᱨᱩ ᱵᱚᱸᱜᱟ ᱫᱚ ᱟᱠᱷᱟᱱ?
ᱟᱞᱤᱧ ᱪᱟᱞᱟᱣ ᱟᱠᱟᱱᱟᱞᱤᱧ ᱤᱭᱟᱹ ᱫᱷᱟᱣ ᱫᱚ ᱵᱟᱞᱤᱧ ᱪᱟᱞᱟᱣ ᱟᱠᱟᱱᱟ ᱚᱱᱟ ᱞᱟᱦᱟ ᱵᱟᱨ ᱜᱮ ᱪᱟᱞᱟᱣ ᱟᱠᱟᱱᱟᱞᱤᱧ ᱱᱟᱦᱟᱜ ᱵᱟᱝ ᱪᱟᱞᱟᱣ ᱦᱩᱭ ᱟᱠᱟᱱᱟ ᱟᱸᱜ ᱯᱮ ᱫᱷᱟᱣ
ᱟᱪᱪᱷᱟ ᱟᱪᱪᱷᱟ ᱛᱟᱦᱞᱮ ᱯᱮ ᱫᱷᱟᱣ ᱜᱟᱱ ᱫᱚ ᱧᱮᱞ ᱦᱩᱭ ᱟᱠᱟᱱᱟ ᱦᱮᱸ ᱵᱟᱝ?
ᱦᱩᱸ ᱯᱮ ᱫᱷᱟᱣ ᱧᱮᱞ ᱦᱩᱭ ᱠᱟᱱᱟ
ᱴᱷᱤᱠ ᱴᱷᱤᱠ ᱴᱷᱤᱠ ᱟᱹᱰᱤ ᱢᱚᱡᱽ ᱟᱫᱚ ᱡᱩᱫᱤ ᱵᱮᱱ ᱞᱟᱹᱭ ᱫᱟᱲᱮᱭᱟᱜ ᱠᱮᱭᱟ ᱚᱱᱟ ᱵᱩᱨᱩ ᱵᱚᱸᱜᱟ ᱫᱚ ᱚᱠᱟ ᱡᱮᱞᱟ ᱨᱮ ᱦᱩᱭᱩᱜ ᱠᱟᱱᱟ ᱟᱨ ᱚᱠᱟ ᱚᱠᱟ ᱴᱷᱟᱶ ᱨᱮ ᱮᱠᱴᱩ ᱵᱷᱟᱹᱜᱤ ᱠᱚᱜ -ᱟ ᱡᱟᱦᱟᱸᱨᱮ ᱨᱟᱜ ᱞᱟᱹᱜᱤᱫᱚᱜ ᱠᱟᱱᱟ ᱦᱚᱭᱛᱳ ᱩᱱᱠᱩ ᱠᱚ ᱵᱩᱡᱽ ᱫᱟᱲᱮᱭᱟᱜᱼᱟ ᱚᱱᱟ ᱫᱚ ᱚᱠᱟ ᱡᱮᱞᱟ ᱨᱮ ᱦᱩᱭᱩᱜ ᱠᱟᱱ ᱛᱮ
ᱡᱮᱞᱟ ᱛᱚ ᱡᱷᱟᱲᱜᱨᱟᱢ ᱡᱮᱞᱟ
ᱟᱪᱪᱷᱟ ᱟᱨ, ᱴᱷᱟᱶ ᱫᱚ ᱢᱟᱱᱮ ᱚᱠᱟ ᱡᱟᱯᱼᱼ
ᱵᱮᱞᱯᱟᱹᱦᱲᱤ ᱡᱟᱯᱟᱜ
ᱟᱪᱷᱟ ᱢᱟᱱᱮ ᱵᱮᱞᱯᱟᱹᱦᱲᱤ ᱠᱷᱚᱱᱟᱜ ᱮᱠᱴᱩ ᱪᱟᱞᱟᱜ ᱦᱩᱭᱩᱜᱼᱟ ᱥᱮ ᱪᱮᱫ ᱚᱠᱟᱞᱮᱠᱟ?
ᱦᱮᱸ ᱵᱮᱞᱯᱟᱹᱦᱲᱤ ᱠᱷᱚᱱᱟᱜ ᱫᱚ ᱠᱟᱹᱴᱤᱡ ᱪᱟᱞᱟᱣ ᱦᱩᱭᱩᱜᱼᱟ ᱵᱮᱞᱯᱟᱹᱦᱲᱤ ᱮᱠᱫᱚᱢ ᱵᱮᱞᱯᱟᱹᱦᱲᱤ ᱡᱟᱯᱟᱜ ᱫᱚ ᱵᱟᱝ ᱠᱟᱱᱟ ᱪᱟᱞᱟᱜ ᱦᱩᱭᱩᱜᱼᱟ ᱠᱟᱹᱴᱤᱡ
ᱚᱸᱰᱮ ᱠᱷᱚᱱᱟᱜ ᱯᱟᱸᱪ ᱫᱚᱥ ᱠᱤᱞᱳᱢᱤᱴᱟᱨ ᱜᱟᱱ ᱦᱩᱭᱩᱜᱼᱟ?
ᱦᱮᱸ ᱦᱩᱭᱩᱜᱼᱟ᱾
ᱚ ᱚᱴᱩ ᱪᱟᱞᱟᱜ ᱜᱮ ᱦᱩᱭᱩᱜᱼᱟ ᱦᱮᱸ ᱵᱟᱝ?
ᱦᱚᱸ ᱱᱟᱜ ᱪᱟᱞᱟᱣ ᱜᱮ ᱦᱩᱭᱩᱜᱼᱟ᱾
ᱵᱟ ᱵᱟ ᱵᱟ ᱛᱟᱦᱚᱞᱮ ᱫᱚ ᱦᱚᱜᱼᱱᱟᱜ ᱜᱮ ᱢᱤᱫᱴᱮᱱ ᱡᱟᱦᱟᱸᱭ ᱦᱚᱳᱭᱛᱳ ᱧᱮᱞ ᱵᱤᱱ ᱡᱟᱦᱟᱸᱭ ᱯᱳᱭᱞᱳ ᱠᱚ ᱵᱟᱜᱟᱜᱼᱟ ᱛᱟᱦᱞᱮ ᱩᱱᱠᱩ ᱫᱚ ᱟᱫᱚ ᱦᱚᱸᱜ ᱱᱟ ᱢᱤᱫᱴᱮᱱ ᱮᱴᱠᱮᱴᱚᱬᱮ ᱠᱚ ᱦᱭᱛᱳ ᱯᱟᱲᱟᱜ ᱟᱠᱚ ᱦᱮᱸ ᱵᱟᱝ ᱛᱟᱦᱞᱮ ᱱᱚᱣᱟ ᱠᱚᱦᱚᱸ ᱥᱚᱞᱦᱮ
ᱦᱮᱸ
ᱴᱷᱤᱠ ᱴᱷᱤᱠ ᱴᱷᱤᱠ ᱟᱹᱰᱤ ᱱᱟ ᱟᱹᱰᱤ ᱱᱟᱯᱟᱭ ᱟᱨ ᱢᱤᱫᱴᱮᱱ ᱟᱹᱞᱤᱧ ᱞᱤᱧ ᱢᱚᱱᱮᱭᱟ ᱦᱚᱭᱛᱚ ᱜᱩᱨᱩ ᱵᱚᱸᱜᱟ ᱦᱚᱸ ᱪᱟᱞᱟᱜ ᱞᱟᱹᱠᱛᱤ ᱠᱟᱱᱟ ᱠᱟᱨᱚᱱ ᱫᱚ ᱦᱚᱭᱛᱳ ᱱᱚᱜᱼᱚᱭ ᱱᱟᱱᱟ ᱦᱩᱱᱟᱹᱨ ᱦᱚᱲ ᱠᱚ ᱦᱤᱡᱩᱜᱼᱟ ᱱᱟᱱᱟ ᱦᱩᱱᱟᱹᱨ ᱫᱤᱥᱚᱢ ᱥᱮᱫ ᱠᱷᱚᱱ ᱦᱚᱲ ᱠᱚ ᱱᱚᱜᱼᱚᱭ ᱫᱟᱨᱟᱢ ᱦᱚᱲ ᱚᱱᱟ ᱩᱯᱨᱩᱢ ᱦᱮᱸ ᱥᱮ ᱵᱟᱝ? ᱦᱮᱸ ᱚᱱᱟ ᱥᱟᱶ ᱥᱟᱶᱛᱮ ᱚᱜᱼᱚᱭ ᱫᱚᱠᱟᱱ ᱠᱚᱦᱚᱸ ᱟᱫᱚ ᱟᱯᱮ ᱫᱚ ᱧᱮᱞ ᱜᱮᱯᱮ ᱪᱟᱞᱟᱣ ᱟᱠᱟᱱᱟ ᱥᱮ ᱚᱱᱠᱟ ᱫᱚᱠᱟᱱ ᱢᱚᱠᱟᱱ ᱦᱚᱸᱯᱮ ᱤᱫᱤ ᱛᱚᱨᱟ ᱟᱠᱟᱫ ᱛᱵᱚᱱᱟ ᱡᱟᱦᱟᱸᱛᱤᱥ ᱫᱚ?
ᱵᱟᱝ ᱧᱮᱞ ᱜᱮᱞᱮ ᱪᱟᱞᱟᱣ ᱟᱠᱟᱱᱟ
ᱟᱪᱪᱷᱟ ᱟᱪᱪᱷᱟ ᱟᱵᱤᱱ ᱪᱮᱫᱠᱟ ᱵᱤᱱ ᱢᱚᱱᱮᱭᱟ ᱚᱸᱰᱮ ᱟᱵᱚ ᱵᱮᱵᱽᱥᱟ ᱨᱮᱱᱟᱜ ᱪᱮᱫᱠᱟᱱ ᱡᱟᱭᱜᱟ ᱠᱟᱱᱟ ᱵᱷᱟᱜᱤ ᱵᱷᱟᱜᱤ ᱡᱟᱭᱜᱟ ᱠᱟᱱᱟ ᱢᱤᱫᱴᱮᱱ? ᱢᱟᱱᱮ ᱵᱮᱵᱽᱥᱟ ᱚᱱᱠᱟ ᱜᱟᱱᱚᱜᱼᱟ?
ᱦᱮᱸ ᱵᱮᱵᱥᱟ ᱜᱟᱱᱚᱜᱼᱟ
ᱟᱪᱪᱷᱟ ᱟᱪᱪᱷᱟ ᱟᱨ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱯᱤᱞᱪᱩ ᱨᱟᱥᱟ ᱟᱱᱟ ᱠᱚᱦᱚᱸ ᱧᱟᱢᱚᱜᱼᱟ ᱚᱸᱰᱮ ᱚᱸᱵᱮ
ᱦᱮᱸ ᱧᱟᱢᱚᱜ ᱜᱮᱭᱟ
ᱦᱩᱸᱴᱷᱤᱠ ᱴᱷᱤᱠ ᱮᱠᱫᱚᱢ ᱴᱷᱤᱠ ᱮᱠᱫᱚᱢ ᱴᱷᱤᱠ ᱟᱫᱚ ᱟᱵᱤᱱᱟᱜ ᱢᱚᱱᱛᱮ ᱪᱮᱫ ᱮ ᱢᱮᱱᱟ ᱦᱚᱸᱜ ᱚᱭ ᱡᱮ ᱟᱵᱚ ᱥᱟᱶᱛᱟ ᱨᱮ ᱧᱮᱞᱚᱜ ᱠᱟᱱᱟ ᱡᱮ ᱱᱚᱜ ᱚᱭ ᱱᱚᱝᱠᱟᱱᱟᱜ ᱯᱚᱨᱚᱵᱽ ᱠᱚᱨᱮ ᱦᱚᱸ ᱵᱤᱞᱡᱩ ᱨᱟᱥᱟ ᱠᱚ ᱟᱠᱷᱨᱤᱧ ᱮᱫᱟ ᱛᱚ ᱵᱤᱞᱡᱩ ᱨᱟᱥᱟ ᱱᱚᱣᱟ ᱜᱤ ᱴᱷᱤᱠᱚᱜ ᱠᱟᱱᱟ ᱟᱵᱤᱱ ᱪᱤᱠᱟᱵᱤᱱ ᱢᱚᱱᱮᱭᱟ ᱟᱵᱤᱱᱟᱜ ᱢᱚᱱᱛᱮ ᱪᱮᱫ ᱞᱟᱹᱼᱼ
ᱢᱚᱱᱮ ᱫᱚ ᱵᱟᱝ ᱦᱩᱭᱩᱜ ᱟ ᱛᱚ ᱡᱮ ᱜᱚᱴᱟᱮ ᱚᱱᱟ ᱴᱷᱤᱠ ᱦᱩᱭᱩᱜᱼᱟ
ᱟᱪᱪᱷᱟ ᱟᱪᱪᱷᱟ ᱟᱪᱷᱟ ᱮᱠᱫᱚᱢ ᱠᱟᱛᱷᱟ ᱠᱟᱱ ᱜᱮᱭᱟ ᱦᱚᱭᱛᱳ ᱛᱮᱦᱮᱧ ᱱᱚᱣᱟ ᱠᱚ ᱦᱚᱭᱛᱳ ᱡᱩᱫᱤ ᱦᱚᱭᱛᱳ ᱴᱷᱤᱠ ᱜᱮᱭᱟ ᱢᱮᱱᱠᱷᱟᱱ ᱦᱳᱭᱛᱳ ᱩᱱᱟᱹᱜ ᱜᱟᱱ ᱦᱚᱭᱛᱳ ᱵᱟᱝ ᱨᱮᱦᱚᱸ ᱦᱮᱸ ᱥᱮ?
ᱦᱳᱭ
ᱟᱫᱚᱞᱤᱧ ᱢᱮᱱ ᱚᱪᱚᱭᱫᱟ ᱡᱮ ᱚᱸᱰᱮ ᱡᱟᱦᱟᱸ ᱟᱹᱞᱤᱧ ᱦᱚᱸ ᱵᱟᱹᱞᱤᱧ ᱵᱟᱲᱟᱭᱟ ᱢᱮᱱᱫᱚ ᱞᱟᱹᱭ ᱫᱟᱞᱤᱧ ᱚᱱᱟ ᱵᱩᱨᱩ ᱵᱚᱸᱜᱟ ᱨᱮᱫᱚ ᱪᱤᱞᱤ ᱵᱚᱸᱜᱟ ᱠᱚ ᱵᱚᱸᱜᱟᱣᱟᱭ ᱠᱟᱱᱟ ᱚᱸᱰᱮ ᱫᱚ
ᱦᱮᱸ ᱟᱹᱞᱤᱧ ᱦᱚᱸ ᱚᱱ ᱴᱷᱤ ᱵᱟᱹᱞᱤᱧ ᱞᱟᱹᱭ ᱫᱟᱲᱮ